ᱦᱮᱞᱳ᱾
ᱦᱟᱸ ᱡᱚᱦᱟᱨ ᱜᱮ ᱜᱚᱢᱠᱮ᱾
ᱦᱳᱭ ᱡᱚᱦᱟᱨ ᱜᱮ ᱜᱚᱢᱠᱮ᱾
ᱦᱟᱸ ᱜᱚᱝᱠᱮ ᱱᱟᱯᱟᱭ ᱱᱟᱯᱟᱭ ᱜᱮ ᱢᱮᱱᱟᱜ ᱵᱤᱱᱟᱹ?
ᱦᱳᱭ ᱜᱚᱢᱠᱮ ᱟᱹᱞᱤᱧ ᱫᱚ ᱮᱠᱷᱚᱱ ᱫᱚ ᱱᱟᱯᱟᱭ ᱜᱮ ᱦᱮᱱᱟᱜ ᱛᱤᱧᱟᱹ᱾ ᱪᱚᱞᱚ ᱪᱟᱸᱫᱳ ᱵᱚᱸᱜᱟᱣᱟᱜ ᱫᱟᱭᱟ ᱫᱩᱞᱟᱹᱲ ᱛᱮ ᱮᱠᱷᱚᱱ ᱫᱚ ᱟᱵᱮᱱ ᱜᱮ?
ᱦᱟᱸ ᱟᱹᱞᱤᱧ ᱦᱚᱸ ᱱᱚᱣᱟ ᱜᱷᱟᱹᱲᱤᱡ ᱫᱚ ᱱᱟᱯᱟᱭ ᱜᱮ ᱦᱮᱸᱱᱟᱜ ᱞᱤᱧᱟ᱾
ᱦᱳᱭ ᱱᱟᱯᱟᱭ ᱛᱟᱦᱮᱸ ᱞᱮᱱᱠᱷᱟᱡ ᱜᱮ ᱵᱷᱟᱜᱮ᱾
ᱦᱩᱸ ᱦᱚᱸ᱾ ᱛᱟᱦᱚᱞᱮ ᱜᱚᱝᱠᱮ ᱚᱲᱟᱜ ᱨᱮ ᱫᱚ ᱪᱮᱫ ᱠᱚᱵᱤᱱ ᱠᱟᱹᱢᱤᱭᱮᱫᱟ?
ᱚᱲᱟᱜ ᱨᱮᱫᱚ ᱮᱠᱷᱚᱱ ᱫᱚ ᱪᱮᱫ ᱜᱮ ᱦᱟᱸᱜ ᱚᱱᱠᱟ ᱫᱚ ᱦᱟᱸᱜᱠᱷᱟᱱ ᱵᱟᱹᱞᱤᱧ ᱠᱟᱹᱢᱤᱭᱮᱫᱟ᱾ ᱠᱷᱮᱛ ᱥᱮᱡ ᱠᱚᱜᱮ ᱟᱲᱮ ᱞᱟᱜ ᱠᱚ ᱦᱩᱭᱩᱜ ᱠᱟᱱᱟ᱾ ᱠᱷᱮᱛ ᱠᱚᱨᱮ ᱫᱟᱜ ᱠᱚ ᱞᱟᱜᱟᱣ ᱟᱠᱟᱱᱟ ᱥᱮ ᱴᱨᱟᱠᱴᱟᱨ ᱠᱚ ᱞᱟᱜᱟᱣ ᱵᱟᱲᱟ ᱦᱩᱭ ᱠᱟᱱᱟ ᱛᱟᱦᱚᱞᱮ ᱠᱷᱟᱡ ᱫᱚ ᱢᱤᱫ ᱜᱷᱟᱹᱲᱤ ᱛᱮᱫᱚ ᱠᱷᱮᱛ ᱥᱮᱱ ᱦᱚᱸ ᱪᱟᱞᱟᱜ ᱦᱩᱭᱩᱜ ᱠᱟᱱ ᱜᱮᱭᱟ ᱧᱮᱞ ᱵᱟᱲᱟ ᱞᱮᱠᱟ᱾ ᱯᱟᱲᱟᱜ ᱡᱟᱵᱚᱛ ᱠᱚ ᱦᱩᱭᱩᱜ ᱠᱟᱱᱟ ᱱᱚᱝᱠᱟ ᱨᱚᱦᱚᱭ ᱫᱚ ᱱᱟᱜ ᱟᱹᱣᱨᱤ ᱫᱷᱩᱨᱟᱹᱣ ᱦᱩᱭᱩᱜ-ᱟ᱾ ᱜᱟᱹᱪᱷᱤ ᱠᱚ ᱟᱹᱣᱨᱤ ᱦᱟᱨᱟᱜ-ᱟ ᱪᱟᱨᱟ ᱠᱚ᱾
ᱦᱩᱸ ᱜᱚᱢᱠᱮ ᱛᱟᱦᱚᱞᱮ ᱦᱩᱲᱩ ᱠᱚᱯᱮ ᱨᱚᱦᱚᱭ ᱫᱟ?
ᱨᱚᱦᱚᱭ ᱫᱚ ᱜᱚᱢᱠᱮ ᱟᱹᱣᱨᱤ ᱦᱟᱸᱜ ᱮᱛᱚᱦᱚᱵᱚᱜ-ᱟ ᱱᱟᱥᱮᱭᱟᱜ ᱞᱮᱴ ᱧᱚᱜᱚᱜ-ᱟ᱾ ᱱᱚᱜ-ᱚᱭ ᱛᱚ ᱯᱟᱲᱟᱜ ᱡᱟᱵᱚᱴ ᱪᱟᱹᱞᱩᱜ ᱠᱟᱱᱟ ᱜᱟᱹᱪᱷᱤ ᱠᱚ ᱟᱹᱣᱨᱤ ᱦᱟᱨᱟ ᱠᱮᱴᱮᱡ ᱞᱮᱱᱠᱷᱟᱡ ᱫᱚ᱾
ᱚᱱᱛᱮ ᱫᱚ ᱜᱚᱢᱠᱮ?
ᱦᱚᱸ ᱟᱞᱮ ᱥᱮᱫ ᱦᱚᱸ ᱵᱟᱞᱮ ᱨᱚᱦᱚᱭ ᱠᱟᱫᱟ ᱮᱠᱷᱚᱱ ᱱᱚᱜ-ᱚᱭ ᱛᱚᱞᱟ ᱠᱚ ᱦᱩᱰᱤᱧ ᱜᱮᱭᱟ ᱱᱚᱜ-ᱚᱭ ᱟᱞᱮ ᱦᱚᱸ ᱠᱷᱮᱛ ᱠᱚ ᱨᱮᱰᱤ ᱦᱩᱭᱩᱜ ᱠᱟᱱᱟ ᱦᱚᱜ-ᱚᱭ ᱟᱹᱰᱤ ᱚᱱᱟ ᱪᱷᱤ ᱦᱩᱭᱩᱜ ᱠᱟᱱᱟ᱾
ᱦᱳᱭ ᱦᱳᱭ ᱟᱫᱚ ᱜᱚᱢᱠᱮ ᱟᱯᱮᱫᱚ ᱱᱚᱝᱠᱟ ᱱᱟᱦᱮᱞ ᱛᱮᱸᱥᱮ ᱴᱟᱠᱴᱚᱨ ᱠᱚᱯᱮ ᱛᱮᱜᱮ ᱯᱮ ᱥᱤᱭᱟ ᱥᱮ ᱰᱟᱹᱝᱨᱤ ᱱᱟᱦᱮᱞ ᱛᱮ ᱡᱚᱲᱟᱣ ᱠᱟᱛᱮᱫ᱾
ᱵᱟᱝ ᱵᱟᱝ ᱜᱚᱢᱠᱮ ᱟᱞᱮᱥᱮᱫ ᱫᱚ ᱰᱟᱹᱝᱨᱤ ᱱᱟᱦᱮᱞ ᱛᱮᱫᱚ ᱮᱠᱷᱚᱱ ᱫᱚ ᱥᱤ ᱵᱟᱠᱚ ᱥᱤᱭᱮᱫᱟ᱾ ᱴᱨᱟᱠᱴᱟᱨ ᱛᱮᱜᱮ ᱥᱤᱭᱳ᱾
ᱟᱪᱪᱷᱟ᱾
ᱦᱩᱸ ᱟᱯᱮᱥᱮᱫ ᱫᱚ ᱜᱚᱝᱠᱮ
ᱦᱮᱸ
ᱟᱯᱮᱥᱮᱫ ᱫᱚ ᱪᱮᱫ ᱴᱟᱠᱴᱟᱨ ᱛᱮᱯᱮ ᱥᱤᱭᱟ ᱜᱚᱝ
ᱦᱳᱭ ᱟᱞᱮᱥᱮᱫ ᱫᱚ ᱡᱚᱛᱚ ᱨᱚᱠᱚᱢ ᱛᱮᱜᱮ ᱠᱚ ᱥᱤᱭᱟ ᱴᱟᱠᱴᱟᱨ ᱛᱮᱦᱚ ᱠᱚ ᱥᱤᱭᱟ ᱡᱟᱦᱟᱸᱭ ᱫᱚ ᱱᱟᱦᱮᱞ ᱦᱮᱱᱟᱜ ᱛᱟᱠᱚᱣᱟ᱾ ᱰᱟᱝᱨᱟ ᱱᱟᱦᱮᱞ ᱛᱮᱦᱚᱸ ᱠᱚ ᱥᱤ ᱜᱮᱭᱟ ᱵᱮᱥᱤ ᱫᱚ ᱱᱚᱣᱟ ᱴᱨᱟᱠᱴᱟᱨ ᱜᱟᱹᱰᱤ ᱜᱮᱠᱚ ᱞᱟᱜᱟᱣ ᱛᱟᱦᱮᱱᱟ᱾
ᱦᱩᱸ
ᱜᱚᱢᱠᱮ ᱟᱯᱮ ᱥᱮᱫ ᱫᱚ? ᱜᱚᱝᱠᱮ ᱢᱮᱱᱫᱟᱹᱧ ᱟᱯᱮ ᱥᱮᱫ ᱫᱚ ᱱᱚᱣᱟ ᱵᱤᱨ ᱫᱤᱥᱚᱢ ᱠᱟᱱᱟ ᱥᱮ ᱪᱮᱬᱮ ᱠᱚ ᱨᱟᱜ ᱞᱤᱧ ᱟᱸᱡᱚᱢ ᱮᱫᱟ?
ᱦᱚᱸ ᱵᱤᱨ ᱫᱤ ᱵᱤᱨ ᱫᱤᱥᱚᱢ ᱫᱚ ᱵᱟᱝ ᱜᱚᱢᱠᱮ ᱫᱟᱨᱮ ᱠᱚ ᱦᱮᱱᱟᱜ-ᱟ ᱚᱲᱟᱜ ᱥᱩᱨ ᱨᱮ ᱩᱱᱠᱩ ᱜᱮᱠᱚ ᱨᱟᱜ ᱮᱫᱟ᱾ ᱵᱤᱨᱳ ᱦᱮᱱᱟᱜ ᱛᱟᱞᱮᱭᱟ ᱚᱱᱮ
ᱦᱳᱭᱻᱦᱳᱭᱻ
ᱚᱲᱟᱜ ᱥᱩᱨ ᱨᱮ ᱫᱟᱨᱮ ᱠᱚ ᱦᱮᱱᱟᱜᱼᱟ ᱛᱚ ᱚᱱᱟ ᱜᱮ ᱨᱟᱜ ᱫᱟᱠᱚ᱾
ᱟᱪᱪᱷᱟ ᱜᱚᱝᱠᱮ ᱵᱤᱨ ᱠᱚᱫᱚ ᱛᱤᱱᱟᱹᱜ ᱥᱟᱺᱜᱤᱧ ᱨᱮᱪᱚ?
ᱵᱤᱨ ᱫᱚ ᱥᱟᱺᱜᱤᱧ ᱜᱮᱭᱟ ᱚᱲᱟᱜ ᱠᱷᱚᱱᱟᱜ ᱢᱤᱫ ᱠᱤᱞᱳᱢᱤᱴᱟᱨ᱾
ᱚᱻ ᱟᱪᱪᱷᱟ ᱟᱪᱪᱷᱟ ᱛᱟᱦᱚᱞᱮ ᱵᱤᱨ ᱠᱚᱨᱮ ᱫᱚ ᱪᱮᱫ ᱠᱚ ᱧᱟᱢᱚᱜ ᱛᱟᱦᱮᱱᱟ ᱱᱚᱝᱠᱟᱱᱟᱜ ᱫᱟᱨᱮ ᱠᱚ
ᱵᱤᱨ ᱠᱚᱫᱚ ᱱᱚᱣᱟ ᱥᱟᱨᱡᱚᱢ ᱫᱟᱨᱮ ᱠᱚ ᱨᱚᱦᱚᱭ ᱟᱠᱟᱫᱟ ᱥᱚᱨᱠᱟᱨ ᱟᱨᱻ ᱡᱷᱚᱛᱚ ᱨᱚᱠᱚᱢ ᱫᱟᱨᱮ ᱜᱮ ᱨᱚᱦᱚᱭ ᱠᱮᱫᱟᱭ ᱡᱮᱢᱚᱱ ᱟᱢ ᱞᱚᱠᱤ ᱠᱚ ᱨᱚᱦᱚᱭ ᱠᱮᱫᱟᱭ ᱩᱞ ᱠᱚ ᱨᱚᱦᱚᱭ ᱠᱮᱫᱟ ᱠᱚ ᱵᱤᱨ ᱨᱮ ᱟᱵᱟᱨ ᱟᱵᱟᱨ ᱡᱟᱢ ᱫᱟᱨᱮ ᱠᱚ ᱨᱚᱦᱚᱭ ᱠᱟᱫᱟ᱾
ᱦᱳᱭᱻᱦᱳᱭᱻ
ᱢᱟᱱᱮᱼᱼ ᱡᱷᱚᱛᱚ ᱨᱚᱠᱚᱢ ᱢᱮᱥᱟ ᱠᱟᱛᱮᱧ ᱨᱚᱦᱚᱭ ᱠᱟᱫᱟ ᱵᱤᱨ ᱨᱮ ᱾
ᱟᱪᱪᱷᱟ ᱾
ᱟᱨ ᱵᱮᱥᱤ ᱥᱟᱨᱡᱚᱢ ᱫᱟᱨᱤ ᱜᱤᱧ ᱨᱚᱦᱚᱭ ᱠᱟᱫᱟ ᱾
ᱦᱮᱸ ᱦᱮᱸ ᱾
ᱦᱩᱸ ᱾ ᱜᱚᱝᱠᱮ ᱛᱟᱦᱚᱞᱮ ᱟᱯᱮ ᱥᱮᱫ ᱵᱤᱨ ᱠᱚ ᱦᱮᱱᱟᱜ ᱟᱥᱮ ᱵᱟᱝ?
ᱦᱳᱭ ᱜᱚᱝᱠᱮ ᱟᱞᱮᱥᱮᱫ ᱵᱤᱨ ᱦᱚᱸ ᱦᱮᱱᱟᱜ ᱜᱮᱭᱟ ᱾ ᱵᱮᱥᱤ ᱫᱚ ᱵᱟᱝ ᱥᱟᱺᱜᱤᱧᱚᱸᱜ-ᱟ, ᱟᱵᱮᱱ ᱪᱮᱫ ᱞᱮᱠᱟ ᱵᱮᱱ ᱞᱟᱹᱭ ᱠᱮᱫᱟ ᱮᱠ ᱠᱤᱞᱳᱢᱤᱴᱟᱨ ᱞᱮᱠᱟ ᱚᱱᱠᱟᱜᱮ ᱥᱟᱺᱤᱧᱚᱜᱼᱟ ᱾
ᱚᱸ ᱟᱨ ᱛᱟᱦᱚᱞᱮ ᱛᱚ ᱮᱠᱷᱚᱱ ᱩᱫ ᱠᱚ, ᱯᱩᱴᱠᱟᱹ ᱠᱚ, ᱪᱮᱫ ᱠᱟ ᱚᱢᱚᱱᱚᱜᱼᱟ?
ᱦᱳᱭ ᱦᱳᱭ ᱜᱚᱝᱠᱮ ᱩᱫ ᱠᱚ ᱯᱩᱴᱠᱟᱹ ᱠᱚ ᱚᱸᱰᱮ ᱫᱚ ᱡᱟᱹᱥᱛᱤ ᱜᱮᱠᱚ ᱚᱢᱚᱱᱚᱜ ᱠᱟᱱ ᱜᱮᱭᱟ, ᱱᱤᱛᱚᱜ ᱦᱚᱸ ᱩᱱᱟᱹᱜ ᱚᱢᱚᱱᱚᱜ ᱠᱟᱱ ᱜᱮᱭᱟ ᱠᱚ ᱾ ᱛᱟᱦᱚᱞᱮ ᱠᱷᱟᱡ ᱫᱚᱼᱼ
ᱵᱤᱥᱤ ᱠᱚ ᱚᱢᱚᱱᱚᱜ ᱠᱟᱱᱟ ᱮᱠᱷᱚᱱ ᱫᱚ ᱾ ᱟᱹᱣᱨᱤᱭᱟᱜ ᱠᱚ ᱪᱟᱵᱟᱜᱼᱟ ᱦᱟᱸᱜ, ᱟᱨ ᱱᱚᱣᱟ ᱯᱩᱴᱠᱟᱹ ᱠᱚ ᱪᱟᱵᱟ ᱞᱮᱱᱠᱷᱟᱡ ᱢᱟ ᱩᱫ ᱦᱟᱸᱜ ᱮᱼᱼ ᱚᱢᱚᱱ ᱠᱚ ᱟᱨᱟᱢᱵᱷᱚᱜᱼᱟ ᱦᱟᱸᱜ ᱾
ᱦᱩᱸ ᱾
ᱚᱱᱛᱮ ᱜᱮ ᱟᱯᱮ ᱥᱮᱫ ᱠᱚ ᱚᱢᱚᱱᱚᱜ ᱠᱟᱱᱟ ᱥᱮ ᱵᱟᱠᱚ ᱚᱢᱚᱱᱚᱜ ᱠᱟᱱᱟ?
ᱟᱞᱮ ᱥᱮᱫ ᱚᱢᱚᱱᱚᱜ ᱠᱟᱱᱟ ᱠᱚ ᱾ ᱫᱟᱜ ᱫᱟᱭ ᱮᱢᱚᱱ ᱠᱟᱨᱚᱢ ᱠᱟᱱᱟ ᱾
ᱦᱳᱭ ᱦᱳᱭ ᱾
ᱩᱫ ᱠᱚᱞᱮ ᱩᱛᱩᱭᱫᱟ, ᱯᱩᱴᱠᱟᱹ ᱠᱚᱞᱮ ᱥᱳᱲᱮᱭᱮᱫᱟ ᱮᱠᱷᱚᱱ ᱫᱚ ᱾
ᱦᱳᱭ ᱦᱳᱭ, ᱯᱩᱴᱠᱟᱹ ᱥᱳᱲᱮ ᱫᱚ ᱟᱹᱰᱤ ᱮᱴᱟᱜ ᱜᱮ ᱥᱤᱵᱤᱞᱟ ᱛᱚ ᱾ ᱡᱚᱢ ᱵᱟᱲᱟ ᱠᱟᱜ-ᱟ ᱵᱮᱱ ᱥᱮ ᱵᱟᱝ ᱛᱟᱦᱞᱮ ᱜᱚᱝᱠᱮ?
ᱩᱫ ᱫᱚ ᱯᱩᱴᱠᱟᱹ ᱥᱚᱲᱮ ᱜᱮ ᱵᱮᱥᱤ ᱟᱞᱮ ᱢᱟ ᱯᱩᱴᱠᱟᱹ ᱫᱚ ᱵᱟᱞᱮ ᱞᱮᱴᱚᱭᱟ ᱢᱟᱱᱮ ᱱᱚᱝᱠᱟ ᱾ ᱟᱹᱰᱤ ᱥᱮᱫ ᱜᱮᱠᱚ ᱞᱮᱴᱚᱭᱟ ᱯᱩᱴᱠᱟᱹ ᱫᱚ ᱟᱞᱮᱫᱚ ᱯᱩᱴᱠᱟᱹ ᱠᱚ ᱧᱟᱢ ᱞᱮᱠᱷᱟᱱ ᱥᱳᱲᱮᱭᱟᱞᱮ ᱾
ᱦᱳᱭ ᱜᱚᱢᱠᱮ ᱟᱞᱮ ᱫᱚ ᱱᱚᱝᱠᱟᱼᱼ ᱦᱮᱸ ᱩᱛᱩ ᱦᱚᱸᱞᱮ ᱩᱛᱩᱭᱮᱫ ᱛᱟᱸᱦᱮᱱᱟ ᱟᱨ ᱱᱚᱝᱠᱟ ᱥᱚᱲᱮ ᱦᱚᱸᱞᱮ ᱥᱚᱲᱮᱭᱮᱫ ᱛᱟᱸᱦᱮᱱ ᱜᱮᱭᱟ ᱾ ᱡᱷᱚᱛᱚ ᱨᱚᱠᱚᱢ ᱠᱟᱛᱮᱫ ᱜᱮ ᱡᱚᱢ ᱜᱟᱱᱚᱜᱼᱟ ᱥᱮ ᱾
ᱦᱩᱸ ᱦᱩᱸ ᱢᱮ ᱩᱛᱩ ᱩᱛᱩ ᱢᱟ ᱡᱟᱦᱟᱸ ᱞᱮᱴᱚ ᱫᱚ ᱵᱟᱞᱮ ᱞᱮᱴᱚᱭᱟ ᱞᱮᱴ
ᱦᱚᱭ ᱦᱚᱭ ᱾ ᱟᱹᱰᱤ ᱱᱟᱯᱟᱭ ᱛᱟᱦᱚᱞᱮ ᱾
ᱦᱩᱸ ᱟᱨ ᱜᱚᱝᱠᱮ ᱛᱟᱦᱚᱞᱮ ᱟᱯᱮ ᱫᱚ ᱛᱤᱱᱟᱹᱜ ᱩᱸ ᱟᱯᱮᱥᱮᱫ ᱫᱚ ᱵᱩᱨᱩ ᱠᱚ ᱦᱮᱱᱟᱜ ᱟᱥᱮ ᱵᱟᱹᱱᱩᱜ ᱵᱩᱨᱩ ᱜᱟᱰᱟ ᱠᱚ?
ᱦᱚᱭ ᱜᱚᱝᱠᱮ ᱵᱩᱨᱩ ᱫᱚ ᱢᱮᱱᱟᱜᱼᱟ ᱾
ᱦᱩᱸ ᱾
ᱜᱟᱰᱟ ᱠᱚᱫᱚ ᱦᱟᱸᱜ ᱵᱟᱹᱱᱩᱜᱼᱟ ᱩᱱᱟᱹᱜ ᱫᱚ, ᱯᱷᱟᱨᱟᱠ ᱜᱮᱭᱟᱞᱮ ᱦᱟᱸᱜ ᱜᱟᱰᱟ ᱠᱚᱫᱚ ᱾
ᱦᱩᱸ ᱢᱟᱱᱮ ᱟᱯᱮ ᱚᱲᱟᱜ ᱠᱷᱚᱱ ᱫᱚ ᱛᱤᱱᱟᱹᱜ ᱡᱷᱟᱹᱞ ᱜᱮᱭᱟ ᱵᱚᱞᱮ?
ᱦᱚᱜᱼᱚ ᱵᱩᱨᱩ ᱫᱚ ᱵᱤᱥᱤ ᱫᱚ ᱵᱟᱝ ᱥᱟᱹᱜᱤᱧᱟ ᱾ ᱚᱱᱟ ᱯᱟᱸᱪ ᱠᱤᱞᱳᱢᱤᱴᱟᱨ ᱜᱟᱱ ᱦᱩᱭᱩᱜᱼᱟ ᱾ ᱦᱩᱸ ᱾
ᱦᱮᱸ ᱾
ᱥᱩᱥᱱᱤ ᱵᱩᱨᱩ ᱫᱚ ᱦᱟᱸᱜ ᱵᱮᱱ ᱟᱸᱚᱢ ᱟᱠᱟᱫ ᱜᱮᱭᱟ ᱡᱟᱹᱱᱤᱡ ᱠᱷᱟᱱ?
ᱦᱩᱸ ᱾
ᱟᱸᱡᱚᱢ ᱟᱠᱟᱜ ᱵᱮᱱ ᱛᱚ ᱥᱩᱩᱱᱤ ᱵᱩᱨᱩ?
ᱦᱮᱸᱜ?
ᱟᱸᱡᱚᱢ ᱠᱟᱜᱼᱟ ᱵᱮᱱ ᱥᱩᱥᱱᱤ ᱵᱩᱨᱩ?
ᱦᱮᱸ ᱦᱮᱸ ᱥᱩᱥᱱᱤ ᱵᱚᱞᱤ ᱟᱸᱡᱚᱢ ᱠᱟᱫᱟ᱾
ᱦᱳᱭ ᱦᱳᱭ
ᱚ ᱦᱮᱸ ᱚᱱᱮ ᱟᱯᱮ ᱚᱲᱟᱜ ᱠᱷᱚᱱ ᱜᱤ?
ᱦᱳᱭ ᱦᱳᱭ ᱱᱚᱣᱟ ᱚᱲᱟᱜ ᱠᱷᱚᱱᱜ ᱜᱮ ᱵᱤᱥᱤ ᱫᱚ ᱵᱟᱝ ᱥᱟᱺᱜᱤᱧᱟ ᱯᱟᱪ ᱠᱤᱞᱳᱢᱤᱴᱟᱨ ᱞᱮᱠᱟ ᱥᱟᱺᱜᱤᱧᱟ᱾
ᱦᱩᱸ ᱛᱚ ᱚᱱᱛᱮ ᱫᱚ ᱜᱚᱝᱠᱮ ᱟᱹᱰᱤ ᱫᱚᱦᱚᱸ ᱫᱚᱢᱮ ᱛᱚ ᱫᱟᱲᱟᱱ ᱠᱚ ᱪᱟᱜᱼᱟ ᱥᱩᱥᱱᱤ ᱦᱚᱸ ᱵᱩᱨᱩ ᱨᱮ᱾
ᱦᱳᱭ ᱦᱳᱭ ᱜᱚᱝᱠᱮ ᱫᱟᱲᱟᱱ ᱠᱚ ᱦᱤᱡᱩᱜ ᱜᱮᱭᱟ ᱫᱚᱢᱮ ᱱᱮᱛᱟᱨ ᱦᱚᱸᱠᱚ ᱦᱤᱡᱩᱜ ᱜᱮᱭᱟ ᱟᱨᱦᱚᱸ ᱱᱚᱜᱼᱚᱭ ᱦᱟᱸᱜ ᱩᱸ ᱫᱟᱜ ᱫᱩᱞ ᱦᱟᱸᱜ ᱠᱚ ᱫᱟᱜ ᱠᱚ ᱤᱫᱤᱭᱟ ᱫᱟᱜ ᱫᱟᱜ ᱠᱚ ᱫᱩᱞᱟ᱾ ᱢᱚᱱᱫᱤᱨ ᱨᱮ ᱦᱟᱸᱜ ᱦᱳᱭᱥᱮ ᱛᱚᱠᱷᱚᱱ ᱦᱟᱸᱜ ᱢᱮ ᱦᱮᱸ ᱢᱮᱞᱟ ᱞᱮᱠᱟ ᱦᱟᱸᱜ ᱛᱚᱠᱷᱚᱱ ᱫᱚ ᱢᱤᱫᱴᱮᱱ ᱨᱚᱠᱚᱢ ᱦᱩᱭᱩᱜᱼᱟ ᱢᱮᱞᱟ ᱪᱮᱢᱱᱤ ᱛᱮᱢᱟ ᱞᱟᱜᱟᱣ ᱜᱮ ᱛᱟᱦᱮᱸᱱ ᱫᱚᱠᱟᱱ ᱫᱟᱱᱤ ᱢᱟ ᱱᱚᱸᱰᱮ ᱧᱟᱢᱚᱜ ᱜᱮᱭᱟ ᱥᱩᱥᱱᱤ ᱵᱩᱨᱩ ᱨᱮ ᱦᱮᱡ ᱞᱮᱱ ᱠᱷᱟᱱᱡ ᱮᱢᱱᱤ ᱛᱮᱢᱱᱤ ᱦᱚᱸ᱾
ᱦᱩᱸ
ᱚᱝᱠᱟ ᱡᱮᱢᱚᱱᱟ ᱫᱷᱤᱨᱤ ᱨᱮᱭᱟᱜ ᱡᱤᱱᱤᱥ ᱠᱚ᱾ ᱛᱷᱟᱹᱨᱤ ᱠᱚ ᱵᱚᱸᱜᱟ ᱛᱷᱟᱹᱨᱤ ᱠᱚ ᱚᱱᱟ ᱠᱚ ᱢᱟᱪᱚ ᱧᱟᱢᱚᱜ ᱜᱮ᱾
ᱡᱚᱛᱚ ᱨᱚᱠᱚᱢ ᱡᱤᱱᱤᱥ ᱜᱮ ᱧᱟᱢᱚᱜ ᱛᱟᱦᱮᱱᱟ ᱢᱟᱱᱮ ᱫᱷᱤᱨᱤ ᱠᱚᱨᱮᱱᱟᱜ ᱵᱚᱸᱜᱟ ᱠᱚᱠᱚ ᱧᱟᱢᱚᱜᱼᱟ᱾
ᱦᱩᱸ ᱦᱩᱸ ᱟᱵᱤᱱ ᱫᱚ ᱛᱟᱦᱟ ᱛᱤᱱ ᱵᱟᱨ ᱵᱩᱨᱩ ᱵᱤᱱ ᱪᱟᱞᱟᱣ ᱠᱟᱱᱟ?
ᱟᱹᱞᱤᱧ ᱫᱚᱞᱤᱧ ᱪᱟᱞᱟᱣ ᱠᱟᱱ ᱜᱮᱭᱟ ᱟᱭᱢᱟ ᱵᱟᱨ ᱥᱩᱨ ᱜᱮᱛᱮ ᱴᱟᱴᱠᱟ ᱚᱱᱛᱮ ᱥᱩᱥᱩᱱᱤᱭᱟᱹ ᱥᱮᱜ ᱜᱮ ᱫᱚᱨᱠᱟᱨ ᱯᱟᱲᱟᱣ ᱞᱮᱱ ᱠᱷᱟᱡ ᱚᱱᱛᱮ ᱠᱟᱹᱴᱤᱡ ᱞᱤᱧ ᱵᱚᱞᱚ ᱛᱚᱨᱟᱭᱮᱱ ᱜᱮ ᱫᱷᱟᱨᱟ ᱥᱮᱱ ᱡᱟᱦᱟᱸ ᱥᱮᱜ ᱫᱟᱜ ᱡᱚᱨᱚ ᱟᱨᱠᱤ ᱡᱷᱚᱨᱱᱟ ᱥᱮᱱ ᱾
ᱦᱮᱸ
ᱛᱚ ᱡᱷᱚᱨᱱᱟ ᱫᱚ ᱦᱟᱸᱜ ᱵᱮᱥᱤ ᱫᱚ ᱵᱟᱝ ᱥᱟᱺᱜᱤᱧᱟ ᱦᱟᱸᱜ ᱾ ᱟᱞᱮ ᱴᱷᱮᱱ ᱠᱷᱚᱱ ᱫᱚ ᱱᱚᱣᱟ ᱫᱚ ᱥᱩᱥᱱᱤ ᱛᱤᱭᱟᱹᱜ ᱞᱮᱱ ᱠᱷᱟᱡ ᱜᱮ ᱡᱷᱚᱨᱱᱟ ᱟᱨᱚ ᱛᱤᱦᱤᱧ ᱫᱚ ᱪᱟᱞᱟᱣ ᱦᱳᱭ ᱞᱮᱱᱟ ᱾ ᱚᱱᱟ ᱨᱚᱵᱤᱵᱟᱨ ᱨᱮ ᱚᱸᱰᱮ ᱢᱟᱨᱟᱝ ᱵᱩᱨᱩ ᱵᱚᱸᱜᱟ ᱛᱷᱟᱱ ᱢᱤᱫᱴᱮᱡ ᱢᱮᱱᱟᱜ ᱟᱠᱟᱫᱟ ᱚᱸᱰᱮ ᱠᱚ ᱵᱚᱸᱜᱟ ᱵᱩᱨᱩᱭ ᱛᱷᱮᱱᱟ ᱯᱚᱛᱤ ᱨᱚᱵᱤᱵᱟᱨ ᱨᱮᱜᱮ ᱾
ᱦᱩᱸ᱾
ᱠᱩᱲᱤ ᱦᱚᱯᱚᱱ ᱠᱚ ᱪᱟᱞᱟᱜ ᱛᱷᱮᱱᱟ ᱚᱸᱰᱮ ᱠᱚᱲᱟ ᱦᱚᱯᱚᱱ ᱦᱚᱸᱠᱚ ᱪᱟᱞᱟᱜ ᱛᱷᱮᱱᱟ ᱾
ᱦᱩᱸ
ᱛᱚᱣᱟ ᱛᱟᱵᱮᱱ ᱠᱚ ᱤᱫᱤ ᱵᱟᱲᱟᱭᱟ ᱵᱚᱸᱜᱟ ᱵᱩᱨᱩ ᱠᱮᱛᱮᱜ ᱦᱟᱸᱜ ᱟᱫᱚ ᱥᱮᱛᱟᱜ ᱨᱮᱠᱚ ᱪᱟᱞᱟᱜᱼᱟ ᱟᱨᱠᱚ ᱦᱟᱹᱡᱩᱜᱼᱟ ᱾ ᱵᱮᱯᱟᱨ ᱱᱚᱛᱮ ᱚᱱᱛᱮ ᱫᱚ ᱾
ᱦᱩᱸ ᱾ ᱛᱟᱞᱦᱮ ᱜᱚᱝᱠᱮ ᱮᱠᱷᱚᱱ ᱪᱮᱜ ᱠᱚ ᱥᱚᱵᱽᱡᱤ ᱠᱚᱯᱮ ᱪᱟᱥ ᱟᱠᱟᱫᱟ?
ᱜᱚᱝᱠᱮ ᱮᱠᱷᱚᱱ ᱫᱚ ᱥᱚᱵᱽᱡᱤ ᱫᱚ ᱚᱝᱠᱟ ᱞᱮᱠᱟ ᱫᱚ ᱪᱟᱥ ᱵᱟᱝ ᱦᱩᱭ ᱠᱟᱱᱟ ᱡᱚᱢ ᱥᱟᱹᱛ ᱞᱮᱠᱟ ᱱᱚᱣᱟ ᱮᱸ ᱨᱚᱦᱚᱭ ᱦᱩᱭ ᱠᱟᱱ ᱜᱮᱭᱟ ᱡᱷᱤᱸᱜᱟᱹ ᱠᱚ ᱵᱮᱸᱜᱟᱲ ᱠᱚ ᱾ ᱵᱷᱤᱱᱰᱤ ᱠᱚ ᱨᱚᱦᱚᱭ ᱦᱩᱭ ᱠᱟᱱ ᱜᱮᱭᱟ ᱚᱝᱠᱟ ᱡᱚᱢ ᱜᱟᱱᱚᱜ ᱫᱚ ᱡᱚᱸᱰᱨᱟ ᱯᱷᱚᱸᱰᱨᱟ ᱠᱚ ᱛᱷᱚᱲᱟ ᱛᱷᱩᱲᱤ ᱠᱮᱛᱮᱜ ᱮᱨ ᱦᱚᱭ ᱠᱟᱱᱟ ᱾
ᱢᱟᱱ ᱡᱷᱚᱛᱚ ᱠᱚᱢ ᱥᱚᱵᱽᱡᱤ ᱜᱮ ᱦᱩᱭᱩᱜᱼᱟ ᱟᱯᱮ ᱥᱮᱜ ᱜᱚᱝᱠᱮ?
ᱦᱚᱭ ᱦᱚᱭ ᱟᱫᱚ ᱚᱱᱛᱮ ᱫᱚ ᱫᱟᱜ ᱡᱟᱹᱲᱤ ᱟᱥᱛᱮ ᱜᱮᱛᱚ ᱪᱟᱥ ᱦᱩᱭᱩᱜᱼᱟ ᱾
ᱦᱩᱸ ᱢᱟᱱᱮ ᱟᱯᱮ ᱫᱚ ᱟᱱᱮ ᱜᱟᱰᱟ ᱫᱟᱜ ᱛᱮᱯᱮ ᱪᱟᱜ ᱤᱭᱟᱹ ᱨᱚᱦᱚ ᱨᱚᱦᱚᱭᱟ ᱥᱮ ᱤᱭᱟᱹ
ᱵᱟᱝ ᱵᱟᱝ ᱜᱟᱰᱟ ᱠᱚᱫᱚ ᱚᱱᱛᱮ ᱫᱚ ᱵᱟᱹᱱᱩᱜᱼᱟ ᱾
ᱢᱮᱥᱤᱱ ᱫᱟᱜ ᱛᱮᱜᱮ?
ᱢᱮᱥᱤᱱ ᱦᱚᱸ ᱦᱟᱸᱜ ᱵᱟᱹᱱᱩᱜᱼᱟ, ᱜᱟᱹᱰᱭᱟᱹ ᱫᱟᱜ ᱯᱩᱠᱷᱨᱤ ᱫᱟᱜ ᱵᱮᱱ ᱵᱩᱡᱷᱮᱜ ᱜᱮᱭᱟ᱾ ᱯᱩᱠᱷᱨᱤ ᱫᱟᱜ ᱛᱮᱜᱮ ᱦᱟᱸᱜ ᱡᱟᱦᱟᱸ ᱛᱤᱱᱟᱹᱜ ᱨᱚᱦᱚᱭ ᱦᱩᱭᱩᱜᱼᱟ᱾
ᱚ᱾
ᱦᱳᱭ᱾ ᱯᱩᱠᱷᱨᱤ ᱫᱟᱜ ᱛᱮ ᱟᱫᱚ ᱯᱩᱠᱷᱨᱤ ᱠᱚᱨᱮ ᱦᱚᱸᱛᱚ ᱮᱠᱷᱚᱱ ᱫᱚ ᱦᱟᱹᱠᱩ ᱫᱚᱠᱚ ᱪᱟᱥᱮᱫ ᱠᱚᱜᱮ ᱜᱮᱭᱟ ᱵᱷᱟᱜᱮ ᱠᱚ ᱪᱟᱥᱮᱫ ᱠᱚᱣᱟ᱾ ᱛᱟᱞᱦᱮ ᱠᱷᱟᱡ ᱫᱚ ᱡᱟᱦᱟᱸᱭᱟᱜ ᱯᱩᱠᱷᱨᱤ ᱠᱟᱱᱟ ᱦᱟᱸᱜ ᱩᱱᱤ ᱦᱚᱸ ᱫᱟᱜ ᱵᱟᱭ ᱮᱢ ᱞᱟᱹᱜᱤᱫᱚᱜᱼᱟ ᱟᱨ ᱥᱚᱵᱡᱤ ᱪᱟᱥ ᱢᱟᱱᱮ ᱛᱚ ᱦᱟᱸᱜ ᱟᱵᱮᱱᱟᱜ ᱫᱟᱜ ᱫᱚ ᱦᱟᱸᱜ ᱞᱟᱹᱠᱛᱤ ᱜᱮᱟᱭᱟᱭ ᱰᱷᱮᱨ ᱜᱮ, ᱦᱳᱭ᱾
ᱦᱳᱭ᱾ ᱛᱟᱦᱞᱮ ᱟᱯᱮ ᱥᱮᱫ ᱜᱚᱝᱠᱮ ᱚᱱᱟ ᱫᱟᱜ ᱠᱮᱫᱟᱭ ᱪᱤᱠᱟᱭ ᱫᱟᱜ ᱡᱟᱹᱲᱤ ᱠᱮᱫᱟ?
ᱦᱳᱭ ᱫᱟᱜ ᱡᱟᱹᱲᱤ ᱫᱚ ᱵᱟᱨ ᱯᱮ ᱥᱤᱧ ᱞᱟᱦᱟ ᱫᱟᱜ ᱡᱟᱹᱲᱤ ᱫᱚ ᱚᱝᱠᱟ ᱜᱮ ᱞᱮᱛᱟᱲ ᱜᱮ ᱫᱟᱜ ᱠᱮᱜ-ᱟᱭ ᱵᱟᱨᱯᱮ ᱥᱤᱧ ᱫᱚ, ᱟᱨ ᱦᱚᱸᱜᱼᱚᱭ ᱛᱤᱦᱤᱧ ᱜᱟᱯᱟ ᱫᱚ ᱮᱠᱷᱚᱱ ᱫᱚ ᱦᱟᱸᱜ ᱯᱷᱟᱸᱠ ᱵᱟᱲᱟᱣ ᱠᱟᱜ-ᱟᱭ ᱦᱟᱸᱜ᱾
ᱱᱚᱣᱟ ᱛᱚ ᱜᱚᱝᱠᱮ ᱦᱟᱹᱠᱩ ᱠᱚᱠᱚ ᱥᱟᱵ ᱠᱮᱫ ᱠᱚᱣᱟ, ᱟᱞᱮ ᱥᱮᱫ ᱦᱚᱸ ᱫᱚ ᱟᱹᱰᱤ ᱡᱳᱨ ᱜᱮ ᱫᱟᱜ ᱠᱮᱫᱟᱭ᱾
ᱵᱟ ᱜᱚᱝᱠᱮ ᱚᱱᱠᱟ ᱞᱮᱠᱟ ᱦᱟᱹᱠᱩ ᱫᱚ ᱦᱟᱸᱜ ᱵᱟᱞᱮ ᱥᱟᱵ ᱠᱟᱜ ᱠᱚᱣᱟ ᱢᱤᱫᱴᱤᱡ ᱜᱟᱹᱰᱤᱭᱟᱹ ᱨᱮᱱ ᱢᱟᱱᱮ ᱯᱩᱠᱷᱨᱤ ᱨᱮᱱ ᱠᱚ ᱛᱷᱚᱲᱟ ᱠᱚ ᱛᱩᱫ ᱞᱮᱱᱟ ᱦᱟᱹᱠᱩ ᱩᱱᱠᱩ ᱜᱮᱞᱮ ᱥᱟᱵ ᱵᱟᱲᱟᱣ ᱠᱟᱜ ᱠᱚᱣᱟ ᱦᱟᱸᱜ᱾
ᱦᱩᱸ ᱛᱚ ᱦᱚᱸᱜ-ᱚᱭ ᱛᱚ ᱜᱟᱹᱰᱤ ᱫᱚᱢᱮ ᱠᱚ ᱛᱩᱫ ᱞᱮᱱᱟ ᱟᱞᱮ ᱦᱚᱸ ᱢᱟᱴᱷ ᱨᱮᱱ ᱫᱚᱢᱮ ᱦᱟᱹᱠᱩ ᱠᱚ ᱛᱩᱫ ᱞᱮᱱᱟ᱾ ᱡᱟᱦᱟᱸ ᱠᱚ ᱢᱟᱨᱟᱝ ᱠᱚᱨᱮ ᱠᱚ ᱤᱭᱟᱹ ᱠᱟᱜ ᱠᱚᱣᱟ, ᱪᱟᱥ ᱠᱟᱜ ᱠᱚᱣᱟ ᱠᱚ ᱩᱱᱠᱩ ᱫᱚ ᱫᱟᱜ ᱵᱮᱥᱤ ᱞᱮᱱ ᱛᱩᱫ ᱥᱟᱲ ᱠᱟᱱᱟ᱾
ᱦᱩᱸ ᱦᱩᱸ, ᱛᱩᱫᱩᱜ ᱜᱮᱭᱟ ᱠᱚ, ᱟᱞᱮ ᱥᱮᱱ ᱚᱱᱠᱟ ᱵᱟᱠ ᱠᱚ ᱮᱥᱮᱫ ᱫᱟᱲᱮ ᱟᱠᱟᱫᱟ ᱢᱚᱡᱽ ᱛᱮ,
ᱦᱩᱸ᱾ ᱦᱳᱭ᱾ ᱛᱟᱞᱦᱮ ᱜᱚᱝᱠᱮ ᱟᱯᱮ ᱥᱮᱫ ᱯᱷᱩᱴᱵᱚᱞ ᱠᱷᱮᱞ ᱠᱚ ᱦᱩᱭᱩᱜ-ᱟ ᱥᱮ ᱵᱟᱝ ᱵᱚᱞ ᱮᱱᱮᱡ ᱠᱚ?
ᱦᱳᱭ ᱜᱚᱝᱠᱮ ᱵᱚᱞ ᱮᱱᱮᱡ ᱠᱚ ᱦᱩᱭᱩᱜ ᱜᱮᱭᱟ, ᱛᱤᱦᱤᱧ ᱜᱮ ᱪᱟᱞᱟᱣ ᱦᱩᱭ ᱞᱮᱱᱟ ᱱᱚᱣᱟ ᱥᱩᱥᱱᱤ ᱵᱩᱨᱩ ᱪᱟᱯᱟᱜᱫ ᱜᱮ ᱵᱟᱜᱽᱰᱤᱦᱟᱹ ᱢᱤᱫᱴᱮᱡ ᱟᱹᱛᱩ ᱧᱩᱛᱩᱢ ᱚᱸᱰᱮ᱾ ᱛᱟᱞᱦᱮ ᱠᱷᱟᱡ ᱫᱚ ᱚᱸᱰᱮ ᱟᱹᱞᱤᱧ ᱫᱚᱞᱤᱧ ᱛᱟᱭᱚᱢ ᱧᱚᱜ ᱚᱱᱟ ᱠᱟᱹᱴᱤᱡ ᱠᱟᱹᱢᱤ ᱛᱟᱦᱮᱸ ᱞᱮᱱ ᱛᱟᱹᱞᱤᱧᱟ, ᱛᱟᱞᱦᱮ ᱚᱱᱟ ᱠᱷᱟᱹᱛᱤᱨ ᱛᱮ ᱠᱟᱹᱴᱤᱡ ᱞᱤᱧ ᱛᱟᱭᱚᱢ ᱧᱚᱜ ᱮᱱᱟ᱾ ᱟᱨ ᱯᱟᱹᱦᱩᱲ ᱦᱚᱪᱚ ᱟᱠᱟᱱᱟ ᱠᱚ ᱟᱹᱞᱤᱧ ᱪᱟᱞᱟᱜ ᱫᱚ᱾
ᱦᱩᱸ, ᱦᱳᱭ, ᱛᱟᱦᱚᱞᱮ ᱜᱚᱝᱠᱮ ᱟᱹᱵᱤᱱ ᱦᱚᱸᱵᱤᱱ ᱠᱷᱮᱞᱟ ᱛᱟᱦᱚᱞᱮ?
ᱦᱳᱭ ᱜᱚᱝᱠᱮ ᱠᱷᱮᱞ ᱫᱚᱞᱤᱧ ᱠᱷᱮᱞ ᱜᱮᱭᱟ ᱟᱫᱚ ᱛᱤᱦᱤᱧ ᱫᱚ ᱠᱟᱹᱴᱤᱡ ᱞᱤᱧ ᱛᱟᱭᱚᱢ ᱧᱚᱜ ᱮᱱᱟ᱾
ᱚ ᱱᱚᱣᱟ ᱟᱯᱮ ᱟᱹᱛᱩ ᱨᱮᱯᱮ ᱠᱷᱮᱞ ᱪᱚ ᱥᱮ ᱵᱟᱝ ᱜᱚᱝᱠᱮ?
ᱟᱸᱡᱚᱢ ᱫᱟᱢ, ᱦᱳᱭ ᱜᱚᱝᱠᱮ ᱠᱷᱮᱞ ᱦᱚᱪᱚᱭ ᱦᱳᱭᱳᱜ ᱜᱮᱭᱟ᱾
ᱦᱩᱸ, ᱦᱚᱸ ᱪᱮᱫ
ᱱᱚᱣᱟ ᱟᱜᱚᱥᱴ ᱥᱮᱫ᱾ ᱜᱚᱝᱠᱮ ᱥᱤᱨᱯᱟᱹ ᱫᱚ ᱟᱞᱮ ᱫᱚ ᱯᱳᱭᱞᱳ ᱫᱚ ᱦᱟᱸᱜ ᱥᱤᱢ ᱜᱮᱞᱮ ᱫᱚᱦᱚ ᱠᱚᱣᱟ, ᱟᱨ ᱯᱚᱨᱮ ᱛᱮ ᱦᱟᱸᱜ ᱯᱚᱭᱥᱟ ᱫᱚᱞᱮ ᱫᱚᱦᱚᱭᱟ᱾
ᱦᱩᱸ᱾
ᱚᱱᱠᱟ ᱜᱮ ᱠᱷᱮᱞ ᱦᱳᱭᱳᱜ ᱛᱟᱦᱮᱱᱟ ᱚᱱᱟ ᱟᱜᱚᱥᱴ ᱠᱷᱚᱡ ᱟᱞᱮ ᱥᱮᱫ ᱫᱚ ᱡᱟᱹᱥᱛᱤ ᱦᱟᱸᱜ ᱥᱩᱨᱩᱜ-ᱟ᱾
ᱦᱩᱸ ᱦᱩᱸ᱾ ᱟᱞᱮ ᱥᱮᱫ ᱚᱱᱟ ᱦᱚᱢ ᱠᱟ ᱟᱜᱚᱥᱴ ᱠᱷᱚᱱ ᱜᱮ ᱥᱩᱨᱩᱜᱼᱟ ᱵᱷᱟᱫᱚᱨ ᱵᱚᱸᱜᱟ ᱯᱩᱨᱟᱹ ᱪᱟᱜ-ᱟ ᱠᱷᱮᱞ᱾
ᱦᱩᱸ ᱦᱩᱸ᱾
ᱦᱩᱸ᱾
ᱟᱪᱪᱷᱟ ᱟᱪᱪᱷᱟ᱾
ᱦᱩᱸᱧ ᱛᱟᱦᱚᱞᱮ ᱜᱚᱝ ᱚᱠᱟᱨᱮ ᱦᱮᱱᱟᱜ ᱵᱤᱱᱟ ᱦᱤᱛᱳᱜ ᱫᱚ?
ᱟᱹᱞᱤᱧ ᱫᱚ ᱱᱤᱛᱚᱜ ᱦᱚᱜ-ᱚᱭ ᱢᱟᱴᱥᱮᱫ ᱨᱮ ᱦᱮᱱᱟᱜ ᱟᱠᱟᱫ ᱞᱤᱧᱟ᱾
ᱦᱳᱭ ᱾ ᱚᱱᱟ‌ ᱜᱮ ᱨᱩᱣᱟᱹᱲ ᱠᱟᱱᱟ ᱵᱤᱱ ᱠᱷᱮᱞ ᱧᱮᱞ ᱠᱷᱚᱱ
ᱦᱮᱸ ᱠᱷᱮᱹᱞ ᱧᱮᱞ ᱠᱷᱚᱡ ᱫᱚ ᱮᱱᱟᱝ ᱨᱮ ᱞᱤᱧ ᱨᱩᱣᱟᱹᱲ ᱠᱟᱱᱟ᱾
ᱦᱩᱸᱻ ᱛᱟᱦᱚᱞᱮ ᱜᱚᱝᱠᱮ ᱟᱯᱮ ᱫᱚ ᱵᱟᱡᱟ ᱦᱟᱸ ᱟᱯᱮ ᱥᱮᱫ ᱵᱟᱡᱟᱨ ᱠᱚᱫᱚ ᱛᱤᱱ ᱥᱟᱺᱜᱤᱧ ᱜᱮᱭᱟ ᱚᱲᱟᱜ ᱠᱷᱚᱱ ᱫᱚ?
ᱥᱩᱨ ᱜᱮᱭᱟ ᱵᱮᱥᱤ ᱵᱟᱝ ᱥᱟᱺᱜᱤᱧᱟ᱾ ᱱᱚᱝᱠᱟ ᱥᱟᱭᱠᱮᱞ ᱛᱮᱦᱚᱸ ᱛᱟᱲᱟᱢ ᱛᱮᱦᱚᱸ ᱪᱟᱞᱟᱣ ᱜᱟᱱᱚᱜ-ᱟ, ᱡᱚᱛᱚ ᱛᱮᱜᱮ ᱜᱟᱱᱚᱜ-ᱟ᱾
ᱦᱩᱸᱻ᱾
ᱦᱳᱭ ᱥᱮ᱾
ᱟᱸᱜᱼᱼ
ᱟᱯᱮ ᱟᱯᱮ ᱫᱚ ᱛᱤᱱᱟᱹᱜ ᱥᱟᱺᱜᱤᱧ ᱵᱟᱡᱟᱨ ᱠᱚ?
ᱵᱟᱡᱟᱨ ᱥᱩᱨ ᱨᱮᱜᱮ ᱚᱲᱟᱜ ᱛᱟᱞᱮ ᱯᱩᱨᱟᱹ, ᱵᱟᱡᱟᱨ ᱦᱚᱸ ᱦᱮᱱᱟᱜ-ᱟ ᱟᱛᱩ ᱦᱚᱸ ᱦᱮᱱᱟᱜ-ᱟ᱾
ᱦᱚᱭ ᱦᱚᱭ᱾
ᱡᱚᱛᱚ ᱨᱚᱠᱚᱢ ᱥᱩᱵᱤᱫᱟ ᱜᱮ ᱦᱮᱱᱟᱜ ᱛᱟᱞᱮᱭᱟ ᱢᱟᱱᱮ᱾
ᱦᱚᱭ ᱦᱚᱭ ᱱᱚᱛᱮ ᱦᱚᱸ ᱡᱚᱛᱚ ᱨᱚᱠᱚᱢ ᱜᱮ ᱥᱩᱵᱤᱫᱟ ᱫᱚ ᱦᱮᱱᱟᱜ-ᱟ᱾ ᱠᱟᱹᱴᱤᱡ ᱞᱟᱹᱴᱩ ᱵᱟᱡᱟᱨ ᱫᱚ ᱠᱟᱹᱴᱤᱡ ᱫᱚ ᱥᱟᱺᱜᱤᱧ ᱧᱚᱜᱚᱜ-ᱟ ᱦᱟᱸᱜ᱾ ᱟᱨ ᱱᱚᱝᱠᱟ ᱮᱢᱱᱤ ᱤᱭᱟᱹ ᱵᱟᱡᱟᱨ ᱠᱚᱫᱚ ᱥᱩᱨ ᱨᱮᱜᱮ ᱦᱮᱱᱟᱜ ᱛᱟᱞᱮᱭᱟ᱾ ᱟᱸᱡᱚᱢ ᱫᱟᱵᱮᱱ᱾